ᱦᱳᱭ ᱜᱚᱢᱠᱮ ᱡᱚᱦᱟᱨ ᱜᱮ
ᱦᱸ ᱥᱟᱹᱜᱩᱱ ᱥᱮᱛᱟᱜ
ᱦᱳᱭ ᱥᱟᱹᱜᱩᱱ ᱥᱮᱛᱟᱜ ᱮᱠᱫᱚᱢ
ᱫᱮ ᱱᱟᱯᱟᱭ ᱵᱟᱲᱟ ᱜᱮᱛᱚ
ᱦᱳᱭ ᱱᱤᱛ ᱞᱮᱠᱟ ᱫᱚ ᱱᱦᱟᱜ ᱱᱟᱯᱟᱭ ᱵᱟᱲᱟ ᱜᱮ ᱟᱨ ᱟᱹᱵᱤᱱ ᱥᱮ ᱚᱲᱟᱜ ᱠᱚ ᱨᱮᱱ ᱥᱟᱱᱟᱢ ᱠᱚ ᱢᱚᱸᱡᱽ ᱵᱟᱲᱟ ᱜᱮ
ᱦᱮᱸ ᱡᱚᱛᱚ ᱜᱮ ᱮᱠᱷᱚᱱ ᱫᱚ ᱟᱞᱮ ᱫᱚ ᱢᱚᱸᱡᱽ ᱵᱟᱲᱟ ᱜᱮ ᱢᱮᱱᱟᱜ ᱞᱮᱭᱟ
ᱟᱪᱪᱷᱟ ᱦᱳᱭ ᱛᱚ ᱟᱨ ᱚᱝᱠᱟ ᱢᱟ ᱱᱤᱛ ᱢᱟ ᱟᱥᱟᱲ ᱥᱟᱱ ᱫᱤᱱ ᱠᱟᱱᱟ ᱚᱱᱠᱟ ᱫᱚ ᱱᱦᱟᱜ ᱛᱮᱦᱮᱧ ᱠᱷᱚᱱ ᱜᱮ ᱚᱭ ᱢᱮᱱ ᱞᱮᱠᱷᱟᱱ ᱫᱚ ᱥᱟᱱ ᱵᱚᱸᱜᱟ ᱵᱚᱞᱚᱭᱮᱱᱟ ᱛᱚ ᱚᱱᱠᱟ ᱫᱚ ᱪᱟᱥᱵᱟᱥ ᱠᱚ ᱛᱤᱱ ᱥᱟᱹᱜᱤᱧ
ᱪᱟᱥᱵᱟᱥ ᱮᱠᱷᱚᱱ ᱦᱚ ᱟᱹᱣᱨᱤ ᱞᱮ ᱮᱦᱚᱵᱟ
ᱟᱪᱪᱷᱟ ᱟᱪᱪᱷᱟ ᱢᱟᱱᱮ ᱱᱤᱭᱟᱹ ᱥᱮᱨᱢᱟ ᱫᱚ ᱱᱟᱦᱟᱜ ᱚᱱᱠᱟ ᱫᱚ ᱫᱟᱜ ᱡᱟᱹᱲᱤ ᱛᱟᱭᱚᱢ ᱜᱮᱭᱟ ᱥᱮ ᱪᱮᱫ ᱞᱮᱠᱟ
ᱫᱟᱜ ᱡᱟᱹᱲᱤ ᱟᱹᱰᱤᱜᱟᱱ ᱛᱟᱭᱚᱢ ᱠᱟᱱᱟ ᱱᱤᱭᱟᱹ ᱵᱟᱨ ᱫᱚ
ᱦᱳᱭ
ᱟᱫᱚ ᱱᱮᱛᱚᱜ ᱫᱚ ᱠᱮᱱᱮᱞ ᱵᱦᱚᱨᱥᱟ ᱜᱮᱞᱮ ᱨᱚᱦᱚᱭᱟ ᱦᱟᱸᱜ
ᱟᱪᱪᱷᱟ ᱟᱪᱪᱷᱟ ᱟᱪᱪᱷᱟ ᱚᱱᱠᱟ ᱫᱚ ᱦᱟᱸᱜ ᱟᱹᱵᱤᱱ ᱫᱚ ᱚᱠᱟ ᱰᱤᱥᱴᱤᱠ ᱥᱮ ᱚᱠᱟ ᱡᱟᱜᱟ ᱠᱷᱚᱱ ᱵᱤᱱ ᱞᱟᱹᱭᱮᱜᱼᱟ ᱱᱟᱜ ᱚᱱᱠᱟ ᱫᱚ
ᱩᱠᱟ ᱵᱤᱨᱵᱷᱩᱢ ᱰᱤᱥᱴᱤᱠ ᱠᱷᱚᱱ
ᱟᱪᱪᱷᱟ ᱟᱪᱪᱷᱟ ᱢᱚᱡᱽ ᱜᱮ ᱦᱳᱭ ᱦᱳᱭ ᱦᱳᱭ ᱛᱟᱦᱚᱞᱮ ᱱᱦᱟᱜ ᱟᱝᱠᱟ ᱡᱟᱦᱟᱱᱟᱜ ᱟᱨ ᱢᱤᱫᱴᱮᱱ ᱥᱟᱛᱟᱢ ᱤᱫᱤ ᱠᱟᱛᱮᱜ ᱨᱚᱯᱚᱲ ᱞᱮᱠᱷᱟᱱ ᱪᱮᱫ ᱞᱮᱠᱟ ᱦᱩᱭ ᱠᱚᱜ ᱠᱮᱭᱟ
ᱦᱮᱸ ᱱᱟᱯᱟᱭ ᱠᱚᱜᱼᱟ
ᱦᱳᱭ ᱛᱚᱵᱮ ᱱᱟᱦᱜ ᱥᱟᱛᱟᱢ ᱫᱚ ᱟᱹᱵᱤᱱ ᱜᱮ ᱱᱦᱟᱜ ᱢᱤᱫ ᱫᱷᱟᱣ ᱞᱟᱹᱭ ᱨᱮᱱᱟᱜ ᱫᱟᱣᱞᱤᱧ ᱮᱢᱟᱵᱤᱱ ᱠᱟᱱᱟ ᱡᱮ ᱟᱵᱮᱱ ᱜᱮ ᱢᱟᱲᱟᱝ ᱞᱟᱹᱭ ᱞᱮᱠᱷᱟᱱ ᱢᱚᱡᱽ ᱠᱚᱜᱼᱟ ᱟᱨ ᱪᱮᱫᱞᱮᱠᱟ
ᱱᱚᱣᱟ ᱡᱮ ᱤᱭᱟᱹ ᱱᱚᱜ ᱚᱭ ᱛᱮᱦᱤᱧ ᱜᱟᱯᱟ ᱢᱟ ᱟᱹᱰᱤ ᱜᱟᱱ ᱵᱚᱱ ᱡᱚᱛᱚ ᱵᱚᱱ ᱥᱤᱠᱷ ᱜᱮᱭᱟᱣ ᱠᱷᱟᱱ ᱜᱮ ᱟᱨᱠᱤ ᱢᱟᱱᱮ ᱥᱤᱠᱷᱱᱟᱹᱛᱚᱜ ᱠᱟᱱ ᱜᱮᱭᱟᱵᱚᱱ ᱟᱵᱚ ᱥᱟᱱᱛᱟᱲ ᱵᱚᱞᱮ
ᱦᱳᱭ
ᱟᱫᱚ ᱚᱠᱟᱴᱟᱜ ᱥᱟᱛᱟᱢ ᱛᱮᱵᱚᱱ ᱟᱵᱚ ᱵᱚᱱ ᱥᱤᱠᱷᱱᱟᱹᱛ ᱞᱮᱱᱠᱷᱟᱱ ᱟᱨᱠᱤ ᱵᱚᱱ ᱞᱟᱦᱟᱜᱼᱟ
ᱦᱳᱭ ᱦᱳᱭ ᱦᱚᱭ ᱚᱱᱠᱟ ᱢᱟ ᱱᱦᱟᱜ ᱱᱤᱛᱚᱜ ᱢᱟ ᱟᱫᱚ ᱢᱮᱱ ᱞᱮᱠᱷᱟᱱ ᱫᱚ ᱚᱞ ᱯᱟᱲᱦᱟᱣ ᱥᱮ ᱱᱚᱣᱟ ᱤᱫᱤ ᱠᱟᱛᱮᱫ ᱜᱮ ᱱᱦᱟᱜ ᱟᱥᱚᱞ ᱫᱚ ᱛᱟᱭᱚᱢ ᱢᱮᱱᱟᱜ ᱵᱚᱱᱟ ᱮᱴᱟᱜ ᱡᱟᱹᱛ ᱠᱚ ᱠᱷᱚᱱ ᱫᱚ ᱦᱟᱜ ᱚᱱᱠᱟ ᱫᱚ
ᱦᱮᱸ
ᱦᱳᱭ ᱛᱚ ᱱᱚᱣᱟ ᱤᱫᱤ ᱠᱟᱛᱮ ᱨᱚᱯᱚᱲ ᱞᱮᱠᱷᱟᱱ ᱪᱮᱫ ᱞᱮᱠᱟ ᱦᱩᱭ ᱠᱚᱜ ᱠᱮᱭᱟ
ᱢᱚᱡᱽ ᱜᱮ ᱚᱱᱟ ᱢᱟ ᱢᱚᱸᱡᱽ ᱜᱮ ᱦᱩᱭ ᱠᱚᱜ
ᱦᱳᱭ ᱛᱟᱦᱞᱮ ᱱᱚᱣᱟ ᱤᱫᱤ ᱠᱟᱛᱮᱫ ᱜᱮ ᱨᱚᱯᱚᱲ ᱦᱩᱭᱩᱜᱼᱟ ᱥᱮ ᱪᱮᱫᱽ ᱞᱮᱠᱟ
ᱦᱮᱸ
ᱛᱟᱦᱚᱞᱮ ᱜᱚᱝᱠᱮ ᱚᱱᱠᱟ ᱢᱟ ᱱᱟᱦᱜ ᱟᱵᱚᱢᱟ ᱟᱻ ᱪᱤᱠᱤᱛᱮ ᱚᱞ ᱯᱟᱲᱦᱟᱣ ᱞᱮᱠᱟᱱ ᱦᱚᱲ ᱠᱟᱱᱟ ᱵᱚᱱ ᱥᱟᱱᱛᱟᱲ ᱫᱚ ᱛᱚ ᱚᱱᱛᱮ ᱱᱟᱦᱟᱜ ᱟᱯᱮ ᱴᱚᱴᱷᱟᱨᱮ ᱪᱮᱫ ᱞᱮᱠᱟ ᱛᱤᱱᱟᱹᱜ ᱜᱟᱱ ᱚᱱᱠᱟ ᱵᱮᱱ ᱧᱮᱞᱮᱜᱼᱟ ᱡᱮ ᱰᱮᱵᱷᱞᱚᱯᱚᱜ ᱞᱮᱠᱟ ᱡᱮ ᱪᱤᱠᱤᱛᱮ
ᱟᱞᱮ ᱥᱮᱫ ᱫᱚ ᱥᱮᱨᱚᱠᱚᱢ ᱵᱟᱹᱱᱩᱜ ᱟᱠᱟᱫᱟ ᱟᱫᱚ ᱚᱱᱮ ᱚᱱᱟ ᱤᱭᱟᱹ ᱛᱮᱜᱮ ᱟᱨᱠᱤᱧ ᱢᱮᱱᱮᱫᱼᱟ ᱢᱟᱱᱮ ᱢᱟᱱᱮ ᱤᱥᱠᱩᱞ ᱠᱚᱨᱮ ᱫᱚ ᱵᱟᱹᱱᱩᱜ ᱟᱠᱟᱫᱟ ᱦᱟᱭ ᱤᱥᱠᱩᱞ ᱠᱚᱨᱮ ᱫᱚ ᱠᱚᱞᱮᱡᱽ ᱨᱮᱜᱮ ᱢᱮᱱᱟᱜ ᱟᱠᱟᱫᱟ ᱚᱱᱟᱦᱚ ᱵᱟᱨᱭᱟ ᱧᱩᱛᱩᱢ ᱨᱮᱜᱮ ᱢᱮᱱᱟᱜ ᱟᱠᱟᱫᱟ ᱟᱨ ᱵᱟᱹᱱᱩᱜ ᱟᱠᱟᱫᱟ
ᱟᱪᱪᱷᱟ ᱟᱪᱪᱷᱟ ᱟᱪᱪᱷᱟ ᱦᱳᱭ
ᱟᱫᱚ ᱱᱚᱣᱟᱜᱮ ᱤᱧᱫᱩᱧ ᱞᱟᱹᱭᱫᱟ ᱡᱮ ᱟᱵᱚ ᱥᱟᱱᱛᱟᱲᱤ ᱛᱮ ᱡᱚᱫᱤ ᱵᱟᱵᱚᱱ ᱚᱞ ᱯᱟᱲᱦᱟᱜᱼᱟ ᱛᱟᱦᱚᱞᱮ ᱫᱚ ᱟᱫᱚ ᱵᱟᱵᱚᱱ ᱞᱟᱦᱟ ᱫᱟᱲᱤ-ᱟ ᱤᱧᱟᱹᱜ ᱩᱭᱦᱟᱹᱨ ᱞᱮᱠᱟ ᱛᱮᱫᱚ
ᱦᱳᱭ ᱦᱳᱭ ᱦᱳᱭ
ᱢᱟᱱᱮ ᱥᱚᱢᱟᱡ ᱥᱚᱢᱟᱡᱚ ᱛᱟᱵᱚᱱ ᱵᱟᱝ ᱤᱭᱟᱹ ᱨᱩᱯᱷᱜ ᱫᱟᱱᱮᱭᱟᱜ ᱠᱟᱱᱟ ᱛᱵᱮ ᱱᱚᱠᱩᱫᱟᱜ ᱥᱮ ᱟᱵᱚ ᱫᱚ ᱪᱮᱫᱟᱜ ᱦᱮᱸ ᱞᱟᱹᱭ ᱢᱮ
ᱦᱳᱭ
ᱪᱮᱫᱟᱜ ᱥᱮᱧ ᱧᱮᱞ ᱮᱫᱟ ᱡᱮ ᱟᱵᱚ ᱫᱚ ᱱᱚᱜᱼᱚᱭ ᱟᱵᱚᱣᱟᱜ ᱡᱟᱦᱟᱸ ᱥᱚᱢᱟᱡ ᱢᱮᱱᱟᱜ ᱛᱟᱵᱚᱱᱟ ᱟᱹᱨᱤᱪᱟᱞᱤ ᱢᱮᱱᱟᱜ ᱛᱟᱵᱱᱟ ᱦᱮᱸ ᱚᱱᱟ ᱟᱵᱚ ᱫᱚ ᱮᱴᱟ ᱥᱮ ᱛᱮᱵᱚᱱ ᱯᱟᱲᱦᱟᱜ ᱠᱟᱱᱟ ᱦᱮᱸ ᱢᱮᱱ ᱠᱷᱟᱱ ᱚᱱᱟ ᱥᱟᱛᱟᱢ ᱛᱮᱫᱚ ᱟᱵᱩᱣᱟᱜ ᱡᱟᱦᱟᱸ ᱟᱹᱨᱤᱪᱟᱹᱞᱤ ᱨᱮᱭᱟᱜ ᱱᱤᱭᱚᱢ ᱠᱚ ᱪᱮᱫᱜᱤ ᱵᱟᱵᱩᱱ ᱵᱟᱲᱟᱭ ᱫᱟᱲᱮᱭᱟᱜ ᱠᱟᱱᱟ ᱥᱮ ᱟᱵᱚᱣᱟᱜ ᱱᱟᱜᱟᱢ ᱟᱜᱟᱢ ᱪᱮᱫᱜᱮ ᱵᱟᱵᱚᱱ ᱩᱭᱦᱟᱹᱨ ᱛᱤᱭᱩᱜ ᱫᱟᱲᱮᱭᱟᱜ ᱠᱟᱱᱟ ᱦᱮᱸ ᱥᱩᱫᱩ ᱩᱱᱠᱩᱣᱟᱜ ᱜᱮᱵᱚᱱ ᱩᱭᱦᱟᱹᱨᱮᱫᱟ ᱩᱱᱠᱩᱣᱟᱜ ᱵᱚᱱ ᱵᱟᱰᱟᱭ ᱫᱟ ᱩᱱᱠᱩᱣᱟᱜ ᱵᱚᱱ ᱟᱸᱜᱚᱡ ᱮᱫᱟ ᱚᱱᱟ ᱞᱟᱹᱜᱤᱫ ᱛᱮ ᱟᱵᱚ ᱤᱧ ᱨᱮᱱ ᱢᱟᱹᱭ ᱵᱟᱹᱵᱩ ᱛᱟᱠᱚ ᱡᱟᱦᱟ ᱠᱚ ᱜᱮᱭ ᱵᱚᱱ ᱧᱮᱞ ᱮᱫᱟ ᱡᱮ ᱟᱵᱚ ᱵᱚᱱ ᱯᱨᱳᱜᱨᱟᱢ ᱠᱚᱵᱚᱱ ᱵᱮᱱᱟᱣ ᱮᱫᱟ ᱡᱟᱦᱱᱟᱜ ᱜᱮᱤ ᱦᱮᱸ
ᱥᱚᱦᱮ
ᱟᱫᱚ ᱚᱱᱰᱮ ᱜᱮᱤ ᱩᱱᱠᱩ ᱠᱚ ᱪᱟᱞᱟᱜ ᱠᱟᱱᱟ ᱩᱱᱠᱩ ᱫᱚ ᱚᱱᱟ ᱠᱚ ᱚᱸᱰᱮᱠᱩ ᱟᱠᱚ ᱞᱮᱠᱟ ᱠᱚ ᱮᱱᱮᱡ ᱥᱮᱨᱮᱧ ᱡᱚᱝ ᱠᱟᱱᱟ ᱦᱮᱸ
ᱦᱳᱭ
ᱱᱤᱡᱮᱨᱟᱜ ᱟᱹᱨᱤᱪᱟᱞᱤ ᱠᱟᱞᱪᱟᱨ ᱡᱟᱦᱟᱸ ᱢᱮᱱᱟᱜ ᱛᱟᱵᱚᱱᱟ ᱦᱚᱨᱚᱜ ᱵᱟᱸᱫᱮ ᱚᱱᱟ ᱠᱚ ᱵᱟᱝ ᱦᱚᱨᱚᱜ ᱠᱟᱛᱮᱜ ᱟᱠᱚ ᱞᱮᱠᱟ ᱠᱚ ᱦᱚᱨᱚᱜ ᱮᱟ ᱮᱴᱟᱜ ᱠᱚᱣᱟᱜ ᱧᱮᱞ ᱠᱟᱛᱮᱫ
ᱦᱳᱭ ᱦᱳᱭ ᱛᱚ ᱱᱤᱛᱚᱜ ᱢᱮᱱ ᱞᱮᱠᱷᱟᱱ ᱫᱚ ᱦᱟᱸᱜ ᱚᱱᱠᱟ ᱫᱚ ᱧᱮᱞ ᱵᱮᱱ ᱚᱱᱠᱟ ᱟᱹᱰᱤ ᱩᱛᱟᱹᱨ ᱧᱮᱞ ᱦᱩᱭᱩᱜ ᱠᱟᱱ ᱜᱮᱭᱟ ᱥᱳᱥᱟᱞ ᱢᱤᱰᱤᱭᱟ ᱠᱚᱨᱮᱜ ᱚᱱᱠᱟ ᱯᱨᱚᱠᱛᱮᱠ ᱵᱟᱨ ᱜᱮ ᱥᱮ ᱵᱚᱪᱷᱚᱨ ᱥᱮᱨᱢᱟ ᱞᱮᱠᱟᱜ ᱜᱮ ᱡᱚᱠᱷᱚᱱ ᱜᱮ ᱥᱚᱨᱚᱥᱚᱛᱤ ᱯᱩᱡᱟᱹ ᱠᱚ ᱥᱮᱴᱮᱨᱚᱜᱼᱟ ᱛᱚ ᱟᱹᱰᱤ ᱟᱭᱢᱟ ᱚᱱᱠᱟ ᱯᱳᱥᱴ ᱠᱚ ᱧᱮᱞᱚᱜᱼᱟ ᱡᱟᱦᱟᱸ ᱫᱚ ᱡᱮ ᱱᱚᱣᱟ ᱟᱵᱚ ᱢᱟ ᱚᱱᱠᱷᱟᱱ ᱢᱮᱱ ᱞᱮᱠᱷᱟᱱ ᱫᱚ ᱫᱤᱠᱩ ᱤᱥᱠᱩᱞ ᱨᱮᱵᱚᱱ ᱯᱟᱲᱦᱟᱜᱼᱟ ᱟᱨ ᱟᱵᱚ ᱩᱱᱠᱩ ᱥᱟᱶ ᱛᱮ ᱟᱵᱚᱦᱚᱸ ᱚᱱᱟ ᱯᱩᱡᱟᱹ ᱯᱟᱥᱟ ᱞᱟᱜᱟᱣᱮᱫ ᱵᱚᱱᱟ ᱥᱮ ᱵᱚᱸᱜᱟᱼ ᱵᱩᱨᱩ ᱞᱟᱜᱟᱣᱮᱫ ᱵᱚᱱᱟ ᱛᱚ ᱱᱚᱣᱟ ᱦᱚᱸ ᱟᱵᱚ ᱢᱮᱱᱞᱮᱠᱷᱟᱱ ᱫᱚ ᱵᱟᱝ ᱢᱟᱱᱟᱣ ᱩᱪᱤᱫ ᱠᱟᱱ ᱛᱟᱵᱚᱱᱟ ᱡᱮᱦᱮᱛᱩ ᱚᱱᱟ ᱢᱟ ᱟᱵᱚᱣᱟᱜ ᱵᱟᱝ ᱠᱟᱱᱟ ᱥᱮ
ᱦᱮᱸ ᱤᱱᱟ ᱢᱟ ᱠᱟᱱ ᱜᱮ
ᱦᱳᱭ ᱛᱚ ᱱᱚᱝᱠᱟᱜ ᱜᱮ ᱡᱩᱫᱤ ᱟᱵᱚ ᱦᱚᱸ ᱥᱮ ᱱᱤᱛᱚᱜ ᱪᱮᱫ ᱵᱤᱱ ᱞᱟᱹᱭᱟ ᱢᱤᱫᱴᱮᱱ ᱟᱵᱚ ᱫᱚ ᱦᱳᱭᱛᱳ ᱱᱤᱛᱚᱜ ᱡᱚᱠᱷᱚᱱ ᱢᱤᱫ ᱥᱴᱮᱴ ᱨᱮᱱ ᱦᱚᱲ ᱵᱚᱱ ᱦᱩᱭᱩᱜ ᱠᱟᱱᱟ ᱛᱚ ᱱᱤᱛᱚᱜ ᱱᱚᱣᱟ ᱟᱵᱚ ᱥᱚᱨᱠᱟᱨ ᱚᱱᱠᱟ ᱢᱚᱡᱽ ᱛᱮ ᱵᱟᱭ ᱠᱚᱭᱚᱜ ᱵᱚᱱ ᱠᱟᱱᱟ
ᱩᱦᱜ ᱵᱟᱭ ᱠᱚᱭᱚᱜ ᱵᱚᱱ ᱠᱟᱱ ᱜᱮᱭᱟ ᱛᱚ
ᱛᱚ ᱩᱱᱤ ᱡᱩᱫᱤ ᱟᱡᱼ ᱮ ᱩᱭᱦᱟᱹᱨ ᱠᱮᱫᱮᱭᱟ ᱡᱮ ᱤᱧ ᱱᱩᱠᱩ ᱥᱮ ᱛᱟᱭᱚᱢ ᱟᱠᱟᱱ ᱟᱹᱫᱤᱵᱟᱹᱥᱤ ᱦᱚᱲ ᱠᱚᱧ ᱢᱟᱲᱟᱝ ᱠᱚᱣᱟ ᱱᱚᱝᱠᱟ ᱡᱩᱫᱤ ᱟᱭᱟᱜ ᱢᱚᱱᱮᱨᱮ ᱩᱭᱦᱟᱹᱨ ᱛᱟᱦᱮᱸ ᱠᱚᱜ ᱠᱮᱭᱟ ᱛᱚ ᱦᱳᱭᱛᱳ ᱚᱱᱠᱟᱱ ᱢᱚᱡᱽ ᱛᱮ ᱥᱮ ᱟᱵᱚ ᱦᱚᱸ ᱟᱵᱚᱣᱟᱜ ᱡᱟᱦᱟᱸ ᱚᱞ ᱯᱟᱲᱦᱟᱣ ᱪᱤᱠᱤ ᱠᱚ ᱱᱚᱣᱟ ᱠᱚ ᱮᱛᱮᱫ ᱤᱛᱩᱱ ᱟᱥᱲᱟ ᱠᱚᱭ ᱛᱮᱭᱟᱨ ᱠᱮᱭᱟ ᱥᱮ ᱤᱛᱩᱱ ᱟᱥᱲᱟ ᱠᱚᱨᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱚᱸ ᱠᱚ ᱡᱟᱠ ᱜᱮ ᱡᱟᱦᱟᱸ ᱛᱤᱱᱟᱹᱜ ᱠᱚ ᱥᱮᱬᱟ ᱠᱮᱭᱟ ᱠᱚ
ᱢᱮᱱᱫᱟᱹᱧ ᱥᱚᱨᱠᱟᱨ ᱫᱚ ᱱᱚᱝᱠᱟ ᱱᱤᱭᱚᱢ ᱠᱟᱱ ᱛᱟᱭᱟ ᱡᱚᱛᱚᱜᱤ ᱮᱢᱟᱢᱟ ᱦᱮᱸ ᱢᱮᱱᱠᱷᱟᱱ ᱥᱤᱠᱷᱱᱟᱹᱛ ᱫᱚ ᱵᱟᱭ ᱮᱢᱟᱢᱟ
ᱮᱠᱟᱞ
ᱡᱚᱛᱚᱜ ᱜᱮ ᱮᱢᱟᱢᱟ ᱟᱢ ᱢᱮᱱᱠᱷᱟᱱ ᱡᱮ ᱡᱚᱛᱚ ᱞᱮᱠᱟᱱ ᱡᱤᱱᱤᱥ ᱜᱮ ᱮᱢᱟᱢᱟ ᱦᱮᱸ ᱢᱮᱱᱠᱷᱟᱱ ᱥᱤᱠᱷᱱᱟᱹᱛ ᱫᱚ ᱵᱟᱭ ᱮᱢᱟᱢᱟ ᱥᱤᱠᱷᱱᱟᱹ ᱮ ᱮᱢᱟᱢ ᱠᱷᱟᱱ ᱜᱮᱛᱚ ᱩᱱᱤ ᱠᱷᱳᱡ ᱱᱤᱛᱚᱜ ᱠᱷᱚᱡᱛᱚ ᱟᱨ ᱱᱤᱛᱚᱜ ᱵᱟᱢ ᱠᱚᱭᱚᱜᱼᱟᱭᱟ ᱢᱮᱱᱫᱚ ᱦᱩᱭᱩᱜ ᱠᱟᱱᱟ ᱤᱱᱟᱹ
ᱦᱳᱭ ᱦᱳᱭ ᱦᱳᱭ ᱛᱚ ᱱᱚᱣᱟ ᱫᱚ ᱦᱳᱭ ᱢᱮᱱᱠᱷᱟᱱ ᱱᱤᱛᱚᱜ ᱝᱠᱟ ᱡᱩᱫᱤ ᱦᱚᱳᱭᱛᱳ ᱟᱵᱚ ᱥᱟᱱᱟᱢ ᱠᱚᱛᱮ ᱡᱳᱨ ᱵᱚᱱ ᱮᱢᱟ ᱥᱮ ᱚᱱᱠᱟ ᱡᱮᱢᱚᱱ ᱥᱚᱝᱜᱚᱴᱷᱚᱱ ᱠᱚ ᱢᱮᱱᱟᱜᱼᱟ ᱡᱮᱢᱚᱱ ᱢᱤᱫ ᱫᱚ ᱦᱩᱭᱩᱜ ᱠᱟᱱᱟ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱠᱚ ᱱᱚᱝ ᱚᱱᱠᱟ ᱟᱨ ᱪᱮᱫ ᱥᱟᱱᱟᱢ ᱠᱚ ᱟᱛᱮᱮᱫ ᱥᱮ ᱥᱟᱱᱟᱢ ᱚᱱᱠᱟ ᱢᱟᱨᱟᱝ ᱢᱟᱨᱟᱝ ᱟᱵᱚᱨᱮᱱ ᱦᱚᱲ ᱠᱚ ᱢᱮᱱᱟᱜ ᱠᱚᱜᱮᱭᱟ ᱢᱟᱨᱟᱝ ᱢᱟᱨᱟᱝ ᱞᱮᱵᱮᱞ ᱨᱮ ᱛᱚ ᱩᱱᱠᱩ ᱠᱚ ᱟᱛᱮᱫ ᱡᱩᱫᱤ ᱟᱵᱚ ᱵᱚᱱ ᱫᱟᱹᱵᱤ ᱵᱚᱱ ᱫᱚᱦᱚᱭᱟ ᱡᱮ ᱟᱞᱮ ᱦᱚᱸ ᱟᱞᱮᱭᱟᱜ ᱵᱷᱟᱥᱟᱛᱮ ᱥᱮ ᱟᱞᱮᱭᱟᱜ ᱞᱤᱯᱤᱛᱮ ᱚᱞ ᱯᱟᱲᱦᱟᱣ ᱨᱮᱱᱟᱜ ᱮᱢᱟᱞᱮᱭᱟᱢ ᱥᱮ ᱦᱳᱠ ᱟᱞᱮ ᱫᱚᱨᱠᱟᱨ ᱪᱟᱭ ᱜᱮ ᱛᱚ ᱱᱚᱝᱠᱟᱱ ᱠᱷᱟᱱ ᱪᱮᱫ ᱞᱮᱠᱟ ᱦᱩᱭ ᱠᱚᱜ ᱠᱮᱭᱟ
ᱦᱮᱸ ᱱᱚᱣᱟ ᱫᱚ ᱱᱟᱯᱟᱭ ᱠᱟᱱ ᱜᱮᱭᱟ ᱟᱵᱚ ᱫᱚ ᱱᱤᱡᱮᱛᱮᱜᱮ ᱠᱚᱭ ᱩᱰᱩᱠ ᱦᱩᱭᱩᱜ ᱛᱟᱵᱚᱱᱟ ᱢᱟᱱᱮ ᱟᱡ ᱛᱮᱫᱚ ᱵᱟᱭ ᱮᱢᱟ ᱵᱚᱱᱟ ᱢᱟᱱᱮ ᱥᱩᱨ ᱥᱚᱨᱠᱟᱨ ᱫᱚ ᱟᱡ ᱛᱮᱫᱚ ᱵᱟᱭ ᱮᱢᱚᱜᱼᱟ ᱟᱵᱚᱛᱮ ᱱᱤᱡᱮᱛᱮ ᱞᱟᱹᱲᱦᱟᱹᱭ ᱠᱟᱛᱮ ᱟᱹᱜᱩ ᱞᱟᱜᱟᱣ ᱟᱵᱚᱱᱟ ᱛᱚᱵᱮ ᱜᱮᱵᱚᱱ ᱧᱟᱢᱟ
ᱦᱳᱭ ᱮᱠᱫᱚᱢ ᱱᱚᱶᱟ ᱦᱚᱸ ᱟᱹᱰᱤ ᱥᱟᱹᱨᱤ ᱠᱟᱛᱷᱟ ᱠᱟᱱᱟ ᱛᱚ ᱡᱩᱫᱤᱭᱳ ᱱᱤᱭᱟᱹ ᱞᱟᱦᱟ ᱡᱟᱦᱟᱸᱭ ᱟᱵᱚᱨᱮᱱ ᱡᱟᱦᱟᱸᱭ ᱥᱚᱨᱠᱟᱨ ᱛᱟᱦᱮᱸ ᱞᱮᱱᱟᱭ ᱟᱵᱚᱨᱮᱱ ᱢᱩᱠᱷᱤᱭᱟᱹ ᱥᱮ ᱢᱩᱠᱷᱚ ᱢᱚᱱᱛᱨᱤ ᱛᱚ ᱢᱮᱱᱞᱮᱠᱷᱟᱱ ᱫᱚ ᱩᱱᱤ ᱦᱚᱭᱛᱳ ᱠᱟᱹᱴᱤᱡ ᱚᱱᱠᱟᱭ ᱩᱭᱦᱟᱹᱨ ᱵᱷᱟᱵᱱᱟᱮᱫ ᱛᱟᱦᱮᱱᱟ ᱡᱮ ᱟᱨ ᱱᱚᱣᱟ ᱠᱚ ᱟᱵᱚᱣᱟᱜ ᱥᱟᱱᱛᱟᱲ ᱠᱚ ᱵᱟᱠᱷᱨᱟᱛᱮ ᱚᱱᱠᱟ ᱟ... ᱤᱥᱠᱩᱞ ᱠᱚ ᱥᱮ ᱤᱛᱩᱱ ᱟᱥᱲᱟ ᱠᱚ ᱥᱮ ᱛᱮᱭᱟᱨ ᱞᱟᱹᱜᱤᱫ ᱠᱤᱱᱛᱩ ᱱᱤᱛᱚᱜ ᱫᱚ ᱡᱟᱹᱥᱛᱤ ᱠᱟᱭᱛᱮ ᱧᱮᱞᱚᱜ ᱠᱟᱱᱟ ᱟᱵᱚ ᱥᱟᱱᱛᱟᱲ ᱠᱚ ᱢᱟᱱᱮ ᱱᱚᱣᱟ ᱫᱤᱥᱚᱢ ᱠᱷᱚᱱ ᱩᱴᱷᱟᱹᱣ ᱨᱮᱱᱟᱜ ᱛᱚᱲᱡᱚᱲ ᱪᱟᱞᱟᱜ ᱠᱟᱱᱟ
ᱦᱮᱸ ᱚᱱᱟ ᱜᱮ ᱛᱚ ᱪᱟᱞᱟᱜ ᱠᱟᱱᱟ ᱚᱱᱟ ᱜᱮ ᱛᱚ ᱧᱮᱞᱚᱜ ᱠᱟᱱᱟ
ᱦᱳᱭ ᱦᱳᱭ ᱛᱚ ᱧᱮᱞ ᱵᱤᱱ ᱚᱱᱠᱟ ᱫᱚ ᱦᱟᱸᱜ ᱚᱱᱟ ᱞᱟᱭᱤᱱ ᱥᱮᱫ ᱫᱚ ᱩᱱᱜᱟᱹᱜ ᱡᱟᱹᱥᱛᱤ ᱫᱚ ᱵᱟᱝᱞᱟᱝ ᱠᱟᱛᱷᱟᱭᱟ ᱡᱮᱦᱮᱛᱩ ᱚᱱᱟ ᱫᱚ ᱦᱟᱸᱜ ᱜᱟᱭᱤᱰ ᱞᱟᱭᱤᱱ ᱨᱮᱱᱟᱜ ᱵᱟᱭᱨᱮ ᱪᱟᱞᱟᱜ ᱠᱟᱱᱟ ᱦᱳᱭ ᱛᱟᱦᱚᱞᱮ ᱠᱷᱟᱱ ᱱᱚᱝᱠᱟ ᱤᱫᱤ ᱠᱟᱛᱮᱫ ᱜᱮ ᱡᱚᱠᱷᱚᱱ ᱱᱟᱦᱟᱸᱜ ᱤᱛᱩᱱ ᱟᱥᱲᱟ ᱱᱤᱭᱟ ᱜᱮᱥᱮ ᱟᱥᱲᱟ ᱠᱚ ᱱᱤᱭᱟᱜᱮ ᱠᱟᱛᱷᱟ ᱦᱩᱭᱩᱜ ᱠᱟᱱ ᱛᱟᱦᱮᱱᱟ ᱛᱚ ᱱᱚᱣᱟ ᱨᱮᱜᱮ ᱱᱟᱦᱟᱜ ᱡᱩᱫᱤ ᱟᱵᱚ ᱟᱹᱰᱤ ᱡᱳᱨ ᱵᱚᱱ ᱮᱢᱟ ᱛᱟᱦᱚᱞᱮ ᱠᱷᱟᱱ ᱫᱚ ᱟᱵᱚᱣᱟᱜ ᱢᱤᱫᱴᱮᱱ ᱠᱟᱹᱢᱤ ᱨᱮ ᱞᱟᱜᱟᱣ ᱨᱮ ᱞᱟᱜᱟᱣ ᱫᱟᱲᱮᱭᱟᱜᱼᱟ
ᱦᱮᱸ ᱚᱱᱟ ᱢᱟ ᱠᱟᱱ ᱜᱮ ᱛᱟᱦᱮᱸ ᱱᱤᱡᱮ ᱛᱮ ᱵᱚᱱ ᱯᱟᱲᱦᱟᱣ ᱠᱳᱣᱟ ᱛᱚ ᱡᱮᱢᱚᱱ ᱟᱞᱮ ᱥᱮᱱᱫᱚ ᱟᱨᱠᱤ ᱟᱹᱛᱚ ᱟᱹᱛᱩ ᱞᱮ ᱯᱟᱲᱦᱟᱣᱮᱫ ᱠᱚ ᱛᱟᱦᱮᱸᱜ ᱢᱚᱸᱡᱽ ᱜᱮ ᱟᱨᱠᱤ ᱱᱤᱡᱮᱨ ᱞᱮ ᱪᱮᱫ ᱠᱚ ᱠᱟᱱ ᱛᱟᱦᱮᱸᱱᱟ ᱵᱤᱱ ᱯᱚᱭᱥᱟ ᱛᱮᱜᱮ ᱡᱚᱛᱚ ᱞᱮᱠᱟᱱ ᱠᱚ ᱞᱮ ᱪᱮᱫ ᱟᱠᱚ ᱠᱟᱱ ᱛᱟᱦᱮᱸᱭᱟ ᱠᱟᱹᱴᱤᱡ ᱠᱚ ᱮᱛᱮ ᱜᱮ ᱞᱟᱴᱩ ᱠᱟᱛᱮᱫ ᱤᱭᱟᱹᱞᱮ ᱨᱩᱣᱤᱵᱟᱨ ᱞᱮ ᱟᱞᱮ ᱪᱮᱫ ᱟᱠᱚ ᱠᱟᱱ ᱛᱮᱦᱮᱸᱱ
ᱦᱳᱭ
ᱢᱟᱱᱮ ᱤᱱᱟᱹ ᱠᱷᱟᱱ ᱫᱚ ᱟᱵᱚ ᱢᱟᱱᱮ ᱩᱯᱨᱩᱢ ᱛᱟᱦᱮᱱ ᱛᱟᱠᱚᱣᱟ ᱟᱨᱠᱤ ᱢᱤᱫᱴᱮᱱ ᱠᱚ ᱵᱟᱲᱟᱭ ᱠᱟᱜᱼᱟ ᱡᱚᱛᱚ ᱦᱚᱲ ᱛᱚ ᱵᱟᱠᱚ ᱵᱟᱲᱟᱭᱟ ᱡᱚᱛᱚ ᱟ‌ᱛᱩ ᱨᱮᱱ ᱫᱚ ᱵᱟᱝ ᱟᱵᱚᱣᱟᱜ ᱥᱟᱱᱛᱟᱲᱤ ᱯᱟᱹᱨᱥᱤ ᱨᱮ ᱢᱤᱫᱴᱮᱱ ᱞᱤᱯᱤ ᱢᱮᱱᱟᱜ ᱛᱟᱵᱚᱱᱟ ᱢᱮᱱᱛᱮ
ᱦᱳᱭ ᱦᱳᱭ
ᱟᱫᱚ ᱚᱱᱟᱞ ᱞᱮ ᱪᱤᱫ ᱠᱚ ᱠᱟᱱ ᱛᱟᱦᱮᱸᱜᱼᱟ
ᱛᱚ ᱱᱤᱛᱚᱜ ᱚᱱᱠᱟᱜᱮ ᱢᱟᱱᱮ ᱟᱹᱰᱤ ᱩᱛᱟᱹᱨ ᱧᱮᱞ ᱦᱩᱭᱩᱜ ᱠᱟᱱᱟ ᱡᱮ ᱱᱚᱝᱠᱟ ᱟᱵᱚᱨᱮᱱ ᱡᱟᱦᱟᱸ ᱛᱤᱱᱟᱹᱜ ᱠᱚ ᱢᱟᱲᱟᱝ ᱟᱠᱟᱱᱟ ᱠᱚ ᱥᱮ ᱥᱮᱪᱮᱫ ᱚᱞ ᱯᱟᱲᱦᱟᱣ ᱛᱮ ᱡᱷᱚᱛᱚ ᱛᱮ ᱯᱩᱨᱚᱱ ᱢᱮᱱᱟᱜ ᱠᱚᱣᱟ ᱛᱚ ᱩᱱᱠᱩ ᱠᱚᱦᱚᱸ ᱟᱵᱚᱣᱟᱜ ᱯᱟᱹᱨᱥᱤ ᱵᱟᱝᱠᱚ ᱠᱩᱥᱤᱭᱟᱜ ᱠᱟᱱᱟ ᱠᱚ
ᱦᱮᱸ ᱚᱱᱟ ᱫᱚ ᱠᱟᱱᱟ ᱟᱫᱚᱢ ᱠᱚ
ᱦᱳᱭ ᱛᱚ ᱚᱱᱟ ᱦᱚᱛᱮᱡ ᱛᱮ ᱢᱤᱫᱴᱮᱱ ᱡᱚᱛᱚ ᱦᱚᱲ ᱛᱮ ᱩᱱᱠᱩ ᱠᱚᱢᱟ ᱢᱟᱲᱟᱝ ᱨᱮᱱ ᱦᱚᱲ ᱠᱟᱱᱟ ᱠᱚ ᱩᱱᱠᱩ ᱠᱚᱜᱮ ᱛᱚ ᱟᱵᱚ ᱫᱚ ᱟᱹᱭᱩᱨ ᱥᱩᱛᱩᱜ ᱞᱟᱹᱠᱛᱤ ᱛᱟᱦᱮᱸ ᱠᱟᱱᱟ ᱥᱮ?
ᱦᱸ ᱤᱱᱟᱹ ᱢᱟ ᱠᱟᱱ ᱜᱮ ᱟᱨ ᱩᱱᱤ ᱜᱮᱢ ᱧᱮᱞᱮᱭᱟ ᱵᱟ ᱡᱟᱦᱟᱸᱭ ᱥᱤᱠᱷᱱᱟᱹᱛ ᱮᱱᱛᱟ ᱯᱟᱹᱨᱥᱤ ᱛᱮ ᱚᱸᱰᱮ ᱜᱮ ᱥᱚᱢᱟᱡᱽ ᱦᱚᱸ ᱵᱟᱭ ᱠᱩᱥᱤᱣᱟᱛᱟ ᱵᱚᱱᱟ
ᱦᱳᱭ ᱦᱳᱭ ᱦᱳᱭ ᱚᱱᱠᱟ ᱢᱟ ᱵᱟᱠᱷᱟᱱ ᱫᱚ ᱟᱵᱚᱣᱟᱜ ᱟᱹᱨᱤᱪᱟᱹᱞᱤ ᱠᱚ ᱩᱱᱠᱩ ᱠᱚᱜᱮ ᱧᱮᱞᱵᱤᱱ ᱱᱚᱜᱼᱚᱭ ᱡᱩᱫᱤ ᱵᱟᱯᱞᱟ ᱵᱤᱦᱟᱹ ᱱᱤᱭᱮ ᱵᱮᱱ ᱞᱟᱹᱭᱟ ᱛᱟᱦᱚᱞᱮ ᱮᱴᱟᱜ ᱡᱟᱹᱛ ᱨᱮᱠᱚ ᱵᱟᱯ ᱵᱟᱯᱞᱟᱜ ᱠᱟᱱᱟ ᱥᱮ ᱠᱚᱴ ᱨᱮᱠᱚ ᱵᱟᱯᱞᱟᱜ ᱠᱟᱱᱟ ᱱᱚᱝᱠᱟᱱ ᱡᱤᱱᱤᱥ ᱦᱚᱸ ᱧᱮᱞᱚᱜᱚᱜ ᱠᱟᱱᱟ
ᱦᱮᱸ ᱧᱮᱞᱚᱜ ᱠᱟᱱᱟ
ᱦᱳᱭᱛᱚ ᱟᱹᱞᱤᱧ ᱫᱚᱞᱤᱧ ᱟᱥᱟᱭᱟ ᱡᱮ ᱟᱯᱮ ᱫᱚᱯᱮ ᱢᱟᱨᱟᱝ ᱟᱠᱟᱱᱟ ᱱᱤᱛᱚᱜ ᱫᱚ ᱡᱚᱛᱚ ᱠᱤᱪᱷᱩ ᱯᱮ ᱜᱮᱭᱟᱱ ᱥᱚᱭᱟᱱ ᱟᱠᱟᱱᱟ ᱛᱚ ᱡᱟᱦᱟᱸᱭ ᱠᱚ ᱟᱞᱮ ᱞᱮᱠᱟᱱ ᱛᱟᱭᱚᱢ ᱨᱮ ᱢᱮᱱᱟᱜ ᱠᱚᱣᱟ, ᱩᱱᱩᱠᱩ ᱠᱚ ᱥᱟᱱᱟᱢ ᱠᱚ ᱟᱛᱮᱫ ᱢᱤᱫ ᱛᱮ ᱛᱟᱲᱟᱢ ᱞᱮᱠᱷᱟᱱ ᱜᱮ ᱟᱵᱚᱣᱟᱜ ᱪᱤᱠᱤ ᱫᱚ ᱥᱮ ᱟᱵᱚᱣᱟᱜ ᱥᱟᱱᱟᱢᱟᱜ ᱞᱮᱠᱟᱱᱟᱜ ᱡᱤᱱᱤᱥ ᱠᱚ ᱦᱟᱨᱟ ᱵᱩᱨᱩᱜᱼᱟ ᱥᱮ ᱢᱚᱡᱽ ᱛᱮ ᱡᱚᱛᱚ ᱦᱚᱲ ᱠᱚ ᱥᱮᱪᱮᱫ ᱫᱟᱲᱮᱭᱟᱜᱼᱟ ᱢᱮᱱᱛᱮ ᱾
ᱦᱮᱸ ᱥᱮᱪᱮᱛ ᱚᱜᱼᱟ ᱢᱚᱸᱡᱽ ᱜᱮ ᱦᱩᱭᱩᱜᱼᱟ ᱾ ᱡᱚᱛᱚ ᱞᱮᱠᱟ ᱛᱮᱜᱤ ᱾
ᱦᱳᱭ ᱛᱚ ᱚᱱᱠᱟᱜ ᱜᱮ ᱦᱜ ᱟᱞᱮ ᱴᱚᱴᱷᱟ ᱠᱚᱨᱮ ᱦᱚᱸ ᱚᱱᱠᱟ ᱫᱚ ᱤᱛᱩᱱ ᱟᱥᱲᱟ ᱠᱚᱦᱚᱸ ᱟᱹᱰᱤ ᱮᱠᱟᱞᱛᱮ ᱠᱚᱢ ᱜᱮᱭᱟ ᱾ ᱛᱚ ᱚᱱᱟ ᱦᱚᱛᱮᱡ ᱛᱮ ᱦᱳᱭ ᱟᱹᱞᱤᱧ ᱦᱚᱸ ᱚᱱᱠᱟ ᱦᱚᱛᱮᱡ ᱛᱮ ᱩᱱᱟᱹᱜ ᱫᱚ ᱵᱟᱝᱞᱤᱧ ᱵᱟᱲᱟᱭᱟ ᱥᱮ, ᱚᱱᱠᱟ ᱫᱚ ᱥᱮᱬᱟ ᱨᱮᱱᱟᱜ ᱤᱭᱟᱹ ᱦᱚᱸ ᱵᱟᱝᱞᱤᱧ ᱧᱟᱢ ᱠᱟᱜᱼᱟ ᱥᱮ, ᱥᱮᱪᱮᱫᱚᱜ ᱵᱟᱠᱷᱨᱟᱛᱮ ᱚᱱᱠᱟᱱ ᱥᱩᱵᱤᱫᱟ ᱦᱚᱸ ᱵᱟᱝᱞᱤᱧ ᱧᱟᱢ ᱟᱠᱟᱫᱟ ᱾ ᱥᱮ ᱢᱮᱱᱟᱜ ᱠᱷᱟᱱ ᱫᱚ ᱟᱵᱮᱱ ᱡᱟᱦᱟᱸ ᱞᱮᱠᱟ ᱵᱤᱱ ᱞᱟᱹᱭ ᱠᱮᱫ ᱥᱮ ᱠᱚᱞᱮᱡᱽ ᱞᱮᱵᱮᱞ ᱨᱮᱜᱮ ᱢᱮᱱᱟᱜᱼᱟ ᱾ ᱦᱳᱭ, ᱥᱮ ᱚᱱᱟ ᱠᱷᱚᱱ ᱡᱟᱦᱟᱸ ᱟᱭᱤᱪᱟᱥ ᱞᱮᱵᱮᱞ ᱥᱮ ᱢᱮᱴᱨᱤᱠ ᱞᱮᱵᱮᱞ ᱱᱚᱣᱟ ᱠᱚᱨᱮ ᱫᱚ ᱚᱱᱠᱟ ᱫᱚ ᱱᱟᱦᱜ ᱚᱱᱟ ᱠᱚᱨᱮᱱᱟᱜ ᱵᱮᱵᱚᱥᱛᱷᱟ ᱜᱮ ᱵᱟᱹᱱᱩᱜᱼᱟ ᱾
ᱤᱱᱟᱹ ᱠᱚ ᱛᱟᱦᱮᱱ ᱠᱷᱟᱡ ᱫᱚ ᱟᱹᱰᱤ ᱱᱟᱯᱟᱭ ᱠᱚᱜ ᱛᱟᱵᱚᱱᱟ, ᱟᱨᱠᱤ ᱛᱟᱦᱚᱞᱮ ᱫᱚ ᱟᱵᱚ ᱞᱮᱠᱟ ᱵᱚᱱ ᱛᱟᱦᱮᱸ ᱠᱚᱜᱼᱟ ᱾
ᱦᱳᱭ ᱦᱳᱭ ᱦᱳᱭ, ᱟᱵᱚᱣᱟᱜ ᱡᱟᱜ ᱜᱮ ᱨᱚᱲ ᱟᱲᱟᱝ ᱟᱹᱨᱤᱪᱟᱹᱞᱤ ᱥᱮ ᱟᱵᱚᱣᱟᱜ ᱪᱤᱠᱤ ᱛᱮ ᱨᱚᱦᱚᱲ ᱠᱟᱛᱮᱫ ᱡᱟᱜᱮ ᱥᱟᱱᱟᱢ ᱜᱚᱴᱟ ᱠᱚᱨᱮᱱ ᱚᱱᱠᱟᱜᱮ ᱧᱮᱞ ᱦᱩᱭᱩᱜ ᱠᱟᱱᱟ, ᱡᱮ ᱨᱟᱠᱟᱵ ᱤᱫᱤᱜ ᱠᱟᱱᱟ ᱠᱚ, ᱠᱤᱱᱛᱩ ᱡᱟᱹᱥᱛᱤ ᱠᱟᱭᱛᱮ ᱚᱱᱠᱟ ᱧᱮᱞ ᱵᱮᱱ ᱚᱱᱚᱞᱤᱭᱟᱹ ᱠᱚᱫᱚ ᱟᱵᱚ ᱵᱮᱝᱜᱚᱞ ᱨᱮᱱ ᱢᱮᱱᱟᱜ ᱠᱚᱣᱟ ᱾ ᱞᱮᱠᱤᱱ ᱚᱱᱠᱟ ᱫᱚ ᱦᱟᱸᱜ ᱩᱲᱤᱥᱟ ᱠᱚᱨᱮ ᱥᱮ, ᱡᱷᱟᱲᱠᱷᱚᱸᱰ ᱠᱚᱨᱮ ᱱᱚᱣᱟ ᱨᱮᱱᱟᱜ ᱡᱟᱹᱥᱛᱤ ᱧᱮᱞᱮᱫ ᱠᱚᱣᱟᱞᱤᱧ ᱱᱚᱝᱠᱟᱱ ᱚᱱᱠᱟᱱ ᱯᱟᱹᱴᱷᱩᱣᱟᱹ ᱠᱚ ᱢᱮᱱᱟᱜ ᱟᱠᱟᱫ ᱠᱚᱣᱟ ᱾ ᱦᱳᱭᱛᱚ ᱱᱚᱣᱟ ᱤᱫᱤ ᱠᱟ ᱠᱟᱛᱮᱮᱫ ᱚᱱᱠᱟ ᱦᱚᱸ ᱨᱚᱯᱚᱲ ᱵᱟᱲᱟ ᱦᱩᱭ ᱟᱠᱟᱱ ᱜᱮᱭᱟ ᱯᱟᱨᱥᱳᱱᱟᱞᱤ ᱩᱲᱤᱥᱟ ᱠᱚᱨᱮᱱ ᱚᱱᱠᱟ ᱾ ᱩᱱᱠᱩ ᱦᱚᱸᱠᱚ ᱢᱮᱱᱮᱫᱼᱟ ᱠᱚ ᱡᱮ, ᱟᱯᱮ ᱢᱟ ᱚᱱᱚᱞᱤᱭᱟᱹ ᱠᱚ ᱡᱟᱹᱥᱛᱤ ᱟᱯᱮᱭᱟᱜ ᱴᱚᱴᱷᱟ ᱨᱮᱜᱮ ᱥᱮ, ᱟᱯᱮ ᱵᱮᱝᱜᱚᱞ ᱨᱮᱜᱮ ᱢᱮᱱᱟᱜ ᱠᱚᱣᱟ, ᱞᱮᱠᱤᱱ ᱟᱯᱮ ᱱᱚᱣᱟ ᱠᱚ ᱤᱫᱤ ᱠᱟᱛᱮᱫ ᱟᱯᱮ ᱫᱚ ᱵᱟᱝ ᱯᱮ ᱡᱳᱨᱮᱫᱼᱟ ᱯᱮ ᱥᱮ ᱱᱚᱣᱟ ᱠᱚ ᱪᱮᱛᱟᱱ ᱨᱮ, ᱵᱟᱝᱯᱮ ᱠᱟᱹᱢᱤᱭᱮᱫᱼᱟ, ᱚᱱᱟ ᱦᱚᱛᱮᱡ ᱛᱮ ᱟᱯᱮ ᱚᱱᱠᱟ ᱟᱥᱲᱟ ᱠᱚ ᱵᱟᱝ ᱛᱮᱭᱟᱨᱚᱜ ᱠᱟᱱ ᱛᱟᱯᱮᱭᱟ ᱥᱮ, ᱱᱚᱣᱟ ᱠᱚ ᱤᱫᱤ ᱠᱟᱛᱮᱫ ᱟᱯᱮ ᱵᱟᱝᱯᱮ ᱤᱭᱟᱹ ᱫᱟᱲᱮᱜ ᱠᱟᱱᱟ, ᱵᱟᱝᱯᱮ ᱞᱟᱦᱟ ᱫᱟᱲᱮᱜ ᱠᱟᱱᱟ ᱾
ᱤᱱᱟᱹᱢᱟ ᱟᱠᱟᱱ ᱜᱮ ᱵᱟᱠᱷᱟᱱ ᱫᱚ ᱵᱟᱝ ᱞᱟᱦᱟ ᱜᱟᱱᱚᱜᱼᱟ ᱛᱷᱚ ᱾
ᱦᱳᱭ
ᱴᱷᱤᱠ ᱪᱟ ᱠᱚ ᱧᱩᱚᱜ ᱵᱟᱲᱟ ᱦᱩᱭᱱᱟ ᱥᱮ ᱵᱟᱝ?
ᱜᱚᱝᱠᱮ ᱚᱱᱠᱮ ᱚᱱᱠᱟ ᱫᱚ ᱦᱱᱟᱜ ᱦᱟᱯᱮ ᱚᱱᱠᱟ ᱫᱚ ᱟᱹᱞᱤᱜ ᱫᱚ ᱦᱟᱜ ᱛᱮᱦᱤᱧ ᱫᱚ ᱚᱠᱟ ᱱᱟᱭᱤᱴ ᱨᱮ ᱤᱭᱟᱹ ᱪᱟᱞᱟᱣ ᱦᱩᱭ ᱞᱮᱱ ᱛᱟᱦᱮᱱᱟ, ᱚᱱᱠᱟ ᱜᱚᱱᱚᱝ ᱥᱤᱫᱤ, ᱟᱯᱮᱥᱮᱱ ᱫᱚ ᱦᱟᱸᱜ ᱪᱮᱫ ᱵᱟᱯᱮ ᱞᱟᱹᱭᱟ, ᱵᱟᱝ ᱞᱮ ᱞᱟᱹᱭ ᱠᱮ ᱠᱟᱱᱟ ᱾
ᱟᱠᱟᱛᱮ ᱚᱠᱟᱛᱮ
ᱜᱚᱱᱚᱜ ᱜᱚᱱᱚᱢ ᱥᱤᱫᱤ
ᱦᱮᱸ
ᱦᱳᱭ ᱡᱟᱦᱟᱸ ᱫᱚ ᱜᱚᱱᱚᱝ ᱟᱹᱫᱟᱹᱭ ᱥᱮ ᱡᱟᱦᱟᱸ ᱥᱮᱫ ᱫᱚ ᱯᱚᱱ ᱟᱹᱫᱟᱹᱭ ᱦᱚᱸᱠᱚ ᱢᱮᱱ ᱜᱮᱭᱟ ᱠᱚ ᱾ ᱦᱳᱭ ᱟᱱᱛᱮ ᱪᱟᱞᱟᱣ ᱦᱩᱭ ᱞᱮᱱ ᱛᱟᱦᱮᱸᱱᱟ ᱛᱚ, ᱱᱟᱦᱟᱜ ᱪᱟᱨ ᱵᱟᱡᱟᱜ ᱚᱠᱛᱮ ᱥᱮᱱ ᱨᱩᱣᱟᱹᱲ ᱦᱩᱭᱩ ᱠᱟᱱᱟ ᱾ ᱟᱫᱚ ᱚᱲᱟᱜ ᱨᱮᱜᱮ ᱛᱟᱦᱮᱸ ᱫᱚ ᱵᱟᱝ ᱛᱟᱦᱮᱸ ᱦᱩᱭ ᱞᱮᱱᱟ, ᱚᱱᱛᱮ ᱠᱷᱚᱱ ᱜᱮ ᱱᱟᱦᱱᱟᱜ ᱫᱮᱨᱤ ᱛᱮ ᱨᱩᱣᱟᱹᱲ ᱦᱩᱭ ᱟᱠᱟᱱᱟ ᱾
ᱚᱱᱟ ᱫᱚ ᱪᱮᱫ ᱵᱟᱠᱷᱨᱟ ᱡᱟᱦᱟᱸᱢ ᱢᱮᱱ ᱜᱚᱱᱚᱝ ᱟᱹᱜᱩ ᱥᱮ ᱪᱮᱫ?
ᱦᱳᱭ ᱦᱳᱭ ᱦᱳᱭ, ᱟᱫᱚ ᱚᱱᱟᱜᱮ ᱦᱟᱸᱟᱜ ᱟᱯᱮ ᱥᱮᱫ ᱪᱮᱞᱮᱠᱟ ᱠᱚ ᱞᱟᱹᱭᱟ, ᱱᱚᱝᱠᱟ ᱫᱚ ᱱᱟᱦᱟᱜ ᱢᱚᱱᱮ ᱠᱟᱜ ᱵᱤᱱ ᱟᱯᱮ ᱟᱛᱩ ᱨᱮᱱ ᱥᱮ, ᱚᱱᱠᱟ ᱢᱚᱱᱮ ᱠᱟᱜ ᱵᱮᱱ, ᱟᱯᱮ ᱵᱟᱥᱴᱤ ᱨᱮᱱ ᱥᱮ ᱟᱯᱮ ᱚᱲᱟᱜ ᱨᱮᱱ ᱜᱮ ᱾ ᱚᱱᱠᱟ ᱡᱩᱫᱤ ᱡᱟᱦᱟᱸᱭ ᱠᱩᱲᱤ ᱜᱤᱫᱽᱨᱟᱹ ᱡᱟᱶᱟᱭ ᱠᱚᱜᱼᱟ ᱾ ᱛᱟᱦᱚᱞᱮ ᱱᱟᱦᱟᱜ ᱦᱟᱸᱰᱮ ᱠᱚ ᱡᱟᱦᱟᱸ ᱠᱚ ᱪᱟᱞᱟᱜ ᱟᱠᱚ ᱱᱟᱦᱟᱜ ᱡᱟᱦᱟᱸ ᱵᱟᱨ ᱢᱟᱹᱡᱷᱤ ᱱᱟᱦᱟᱜ ᱠᱤᱱ ᱫᱩᱲᱩᱵᱼᱟ ᱦᱳᱭ, ᱟᱨ ᱩᱱᱠᱩ ᱵᱟᱠᱷᱨᱟ ᱛᱮ ᱦᱟᱜ ᱚᱱᱮ ᱡᱮ ᱟᱞᱮ ᱥᱮᱫ ᱱᱚᱛᱮ ᱫᱚ ᱦᱟᱜ ᱚᱱᱠᱟ ᱫᱚ ᱥᱮ ᱵᱟᱨ ᱢᱟᱺᱡᱷᱤ ᱜᱮ ᱦᱟᱜ ᱢᱮᱨᱚᱢ ᱟᱨ ᱪᱟᱣᱞᱮ ᱱᱟᱜ ᱚᱱᱠᱟ ᱵᱤᱥᱟᱹ ᱪᱟᱣᱞᱮ ᱮᱢᱟ ᱠᱤᱱᱟᱭ ᱦᱟᱜ ᱾ ᱚᱱᱟᱜᱮ ᱦᱟᱸᱜ ᱟᱨ ᱪᱮᱫ ᱡᱚᱢ ᱦᱟᱹᱴᱤᱧᱟ ᱠᱚ ᱾ ᱦᱳᱭ ᱚᱱᱟᱜᱮ ᱱᱟᱦᱟᱜ ᱟᱞᱮ ᱥᱮᱫ ᱚᱱᱠᱟ ᱫᱚ ᱜᱚᱱᱚᱝ ᱟᱹᱫᱟᱹᱭ ᱠᱚ ᱞᱟᱹᱭᱟ
ᱚ ᱵᱟᱯᱞᱟ ᱢᱟᱲᱟᱝ ᱨᱮ
ᱦᱳᱭ ᱦᱳᱭ ᱦᱳᱭ ᱟᱨ ᱡᱩᱫᱤ ᱢᱮᱱᱟᱵᱤᱱ ᱵᱟᱯᱞᱟ ᱥᱟᱶᱛᱮ ᱦᱚᱸ ᱦᱩᱭᱩᱜᱼᱟ
ᱚ ᱟᱞᱮ ᱥᱮᱱ ᱫᱚ ᱵᱟᱯᱞᱟ ᱢᱟᱲᱟᱝ ᱨᱮᱜᱮ ᱛᱚ ᱦᱩᱭᱩᱜᱼᱟ ᱚᱱᱟ ᱠᱚᱫᱚ ᱠᱚ ᱟᱹᱜᱩᱭᱟ ᱡᱟᱦᱟᱸ ᱫᱚ ᱦᱩᱲᱩ ᱟᱹᱜᱩ ᱠᱚ ᱢᱮᱛᱟᱜ ᱟᱞᱮ ᱥᱮᱱ ᱫᱚ